ᱦᱮᱞᱳ ᱦᱮᱸ ᱮᱠᱟᱞ ᱱᱤᱛᱚᱜ ᱟᱸᱡᱚᱢ ᱥᱮᱴᱮᱨᱚᱜ ᱠᱟᱱ ᱜᱮᱭᱟ ᱦᱟᱸᱜ᱾ ᱟᱨ ᱟᱥᱚᱜ ᱠᱟᱱᱟᱧ ᱤᱧᱟᱹᱜ ᱨᱚᱲ ᱦᱚᱸ ᱟᱵᱮᱱ ᱫᱷᱟᱹᱵᱤᱡ ᱟᱸᱡᱚᱢ ᱥᱮᱴᱮᱨᱚᱜ ᱠᱟᱱ ᱜᱮᱭᱟ ᱦᱟᱸᱜ᱾
ᱦᱮᱸ ᱟᱢᱟᱜ ᱨᱚᱲ ᱦᱚᱸ ᱱᱤᱛ ᱦᱟᱹᱵᱤᱡ ᱫᱚ ᱟᱹᱰᱤ ᱱᱟᱯᱟᱭ ᱜᱮ ᱟᱸᱡᱚᱢᱚᱜ ᱠᱟᱱᱟ᱾ ᱟᱨ ᱢᱩᱪᱟᱹᱫ ᱫᱷᱵᱤᱡ ᱱᱚᱝᱠᱟ ᱜᱮ ᱟᱸᱡᱚᱢ ᱞᱮᱱᱠᱟᱱᱡ ᱟᱹᱰᱤ ᱢᱚᱸᱡᱽ ᱜᱮ ᱦᱩᱭᱩᱜᱼᱟ᱾
ᱮᱠᱟᱞ ᱦᱩᱸ ᱟᱨ ᱛᱚᱵᱮ ᱪᱮᱫ ᱞᱮᱠᱟ ᱱᱟᱯᱟᱭ ᱵᱟᱲᱟᱭ ᱜᱮᱭᱟᱯᱮ ᱦᱟᱸᱜ?
ᱦᱮᱸ ᱱᱤᱛ ᱦᱟᱹᱵᱤᱡ ᱫᱚ ᱟᱞᱮ ᱱᱟᱯᱟᱭ ᱜᱮ ᱢᱮᱱᱟᱜ ᱞᱮᱭᱟ, ᱟᱯᱮ ᱜᱮ ᱪᱮᱫ ᱞᱮᱠᱟ ᱢᱮᱱᱟᱜ ᱯᱮᱭᱟ?
ᱦᱮᱸ ᱦᱮᱸ ᱦᱮᱸ ᱟᱞᱮ ᱦᱚᱸ ᱡᱚᱛᱚ ᱱᱟᱯᱟᱭ ᱜᱮᱦᱟᱸ ᱢᱮᱱᱟᱜ ᱞᱮᱭᱟ᱾ ᱟᱨ ᱛᱚᱵᱮ ᱱᱮᱛᱟᱨ ᱫᱚ ᱪᱮᱫ ᱠᱚ ᱪᱮᱠᱟ ᱵᱟᱲᱟ ᱦᱩᱭᱩᱜ ᱠᱟᱱᱟ? ᱟᱞᱮᱥᱮᱫ ᱫᱚ ᱩᱞ ᱵᱤᱞᱤ ᱠᱚ ᱠᱟᱡᱟᱠ ᱵᱤᱞᱤᱜ ᱠᱟᱱᱟ᱾ ᱟᱨ ᱥᱚ ᱵᱤᱞᱤ ᱠᱚᱦᱚᱸ ᱠᱟᱡᱟᱠ ᱵᱤᱞᱤᱜ ᱠᱟᱱᱟ᱾ ᱟᱨ ᱚᱱᱮ ᱚᱱᱟ ᱠᱚ ᱡᱚᱢ ᱵᱟᱲᱟ ᱦᱩᱭᱩᱜ ᱠᱟᱱᱟ ᱟᱯᱮ ᱥᱮᱫ ᱪᱮᱫ ᱠᱚᱯᱮ ᱪᱤᱠᱟᱹ ᱵᱟᱲᱟᱭᱮᱫᱟ?
ᱦᱮᱸ ᱟᱞᱮᱥᱮᱫ ᱦᱚᱸ ᱩᱞ ᱠᱚᱫᱚ ᱟᱹᱰᱤ ᱠᱟᱡᱟᱠ ᱜᱮ ᱵᱤᱞᱤᱜ ᱠᱟᱱᱟ᱾ ᱟᱨ ᱤᱱᱟᱹ ᱵᱟᱫᱽ ᱫᱚ ᱦᱟᱜ ᱱᱚᱜᱼᱚᱭ ᱥᱚ ᱠᱚᱦᱚᱸ ᱵᱤᱞᱤᱜ ᱠᱟᱱ ᱜᱮᱭᱟ᱾ ᱟᱨ ᱤᱱᱟᱹ ᱵᱟᱫᱽ ᱫᱚ ᱱᱚᱜᱼᱚᱭ ᱠᱷᱤᱡᱩᱨ ᱠᱚ ᱵᱤᱞᱤᱜᱼᱟ᱾ ᱟᱨ ᱟᱞᱮ ᱥᱮᱫ ᱡᱚᱠᱷᱚᱱᱮᱢ ᱧᱮᱞᱟ ᱛᱚ ᱢᱮᱞᱟ ᱟᱹᱰᱤ ᱡᱟᱹᱥᱛᱤ ᱦᱩᱭᱩᱜ ᱠᱟᱱᱟ, ᱵᱚᱞ ᱜᱟᱛᱮᱜ ᱢᱮᱞᱟ ᱥᱮ ᱦᱟᱱᱟ ᱱᱟᱣᱟ ᱢᱮᱞᱟ ᱟᱹᱰᱤ ᱡᱟᱹᱥᱛᱤ ᱦᱩᱭᱩᱜ ᱠᱟᱱᱟ᱾ ᱛᱚ ᱚᱱᱟᱧ ᱠᱩᱞᱤᱭᱮᱫ ᱢᱮ ᱡᱮ ᱟᱯᱮ ᱥᱮᱫ ᱨᱮ ᱚᱱᱟ ᱚᱱᱠᱟᱱᱟᱜ ᱡᱟᱦᱟᱱ ᱢᱮᱞᱟ ᱴᱷᱮᱞᱟ ᱠᱚ ᱦᱩᱭᱩᱜ ᱠᱟᱱᱟ ᱥᱮ ᱵᱟᱝ ᱦᱩᱭᱩᱜ ᱠᱟᱱᱟ?
ᱦᱮᱸ ᱦᱮᱸ ᱦᱮᱸ ᱱᱚᱝᱠᱟᱱ ᱢᱮᱞᱟ ᱴᱷᱮᱞᱟ ᱫᱚ ᱟᱭᱢᱟ ᱟᱞᱮ ᱥᱮᱫ ᱫᱚ ᱦᱩᱭᱩᱜ ᱵᱟᱲᱟ ᱦᱩᱭ ᱵᱟᱲᱟᱜ ᱜᱮᱭᱟ᱾ ᱡᱮᱞᱮᱠᱟᱢ ᱢᱮᱱ ᱫᱟᱲᱮᱭᱟᱜᱼᱟ ᱱᱟᱭᱤᱴ ᱫᱷᱟᱢᱟᱠᱟ ᱧᱤᱫᱟᱹ᱾ ᱚᱠᱟ ᱫᱚ ᱫᱤᱱᱟᱡᱽᱯᱩᱨ ᱥᱮ ᱱᱚᱝᱠᱟ ᱯᱳᱨᱳᱜᱮᱨᱟᱢ ᱠᱷᱟᱱ ᱠᱚ ᱦᱩᱭᱩᱜ ᱠᱟᱱᱟ ᱱᱟᱴᱚᱠ ᱠᱚ ᱩᱫᱩᱜᱟ᱾ ᱚᱱᱮ ᱚᱱᱟ ᱫᱚ ᱠᱟᱡᱟᱠ ᱦᱩᱭᱩᱜᱼᱟ ᱟᱨ ᱫᱚᱥᱟᱨ ᱚᱱᱟ ᱯᱷᱩᱴᱵᱚᱞ ᱵᱟᱞᱟ ᱢᱟ, ᱚᱠᱟ ᱠᱚ ᱦᱩᱭ ᱚᱪᱚᱭ᱾ ᱚᱱᱟ ᱫᱚ ᱠᱟᱡᱟᱠ ᱚᱱᱟ ᱦᱚᱸ ᱦᱩᱭᱩᱜ ᱜᱮᱭᱟ᱾ ᱟᱫᱚ ᱱᱮᱛᱟᱨ ᱫᱚ ᱵᱟᱹᱭ ᱵᱟᱹᱭ ᱛᱟᱦᱮᱸᱜ ᱟᱠᱚ ᱱᱚᱣᱟ ᱵᱚᱱᱫᱷ ᱨᱮᱱᱟᱜ ᱠᱚ ᱠᱩᱨᱩᱢᱩᱴᱩ ᱟᱠᱟᱫᱟ ᱮᱱᱛᱮ ᱱᱚᱣᱟᱛᱮ ᱟᱵᱩᱣᱟᱜ ᱥᱚᱢᱟᱡ ᱯᱟᱥᱮᱡ ᱱᱟᱥᱮᱭᱟᱜ ᱵᱟᱹᱲᱤᱡ ᱧᱚᱜᱚᱜ ᱠᱟᱱᱟ ᱵᱟᱹᱲᱤᱡ ᱫᱚ ᱟᱭᱢᱟ ᱱᱚᱝᱠᱟ ᱠᱩᱲᱤ ᱠᱚ ᱥᱟᱶ᱾ ᱥᱛ ᱱᱚᱝᱠᱟ ᱠᱩᱲᱤ ᱦᱚᱯᱚᱱ ᱠᱚ ᱥᱟᱶ ᱱᱚᱝᱠᱟ ᱱᱟᱦᱟᱪᱟᱨ ᱠᱚ ᱧᱮᱞ ᱧᱟᱢᱚᱜ ᱠᱟᱱᱟ ᱚᱱᱟ ᱠᱷᱟᱼᱼ ᱛᱤᱨᱛᱚ ᱯᱟᱥᱮᱡ ᱧᱤᱫᱟᱹ ᱡᱟᱛᱨᱟ ᱫᱚ ᱵᱚᱱᱫᱷ ᱨᱮᱱᱟᱜ ᱠᱚ ᱠᱩᱨᱩᱢᱩᱴᱩ ᱠᱟᱫᱟ ᱦᱟᱸᱜ ᱟᱞᱮ ᱥᱮᱫ ᱫᱚᱦᱟᱸᱜ᱾ ᱛᱚ ᱟᱯᱮᱥᱮᱫ ᱪᱮᱫ ᱞᱮᱠᱟ ᱱᱚᱣᱟ ᱱᱮᱛᱟᱨ ᱦᱩᱭᱩᱜ ᱠᱟᱱ ᱜᱮᱭᱟ ᱥᱮ ᱚᱱᱠᱟ ᱵᱚᱱᱫᱷ ᱨᱮᱱᱟᱜ ᱡᱟᱦᱱᱟᱜ ᱚᱱᱠᱟ᱾ ᱦᱮᱱᱟᱜᱻᱟ
ᱟᱞᱮᱥᱮᱫ ᱡᱚᱠᱷᱚᱱᱮᱢ ᱧᱮᱞᱟ ᱛᱚ ᱟᱞᱮᱥᱮᱫ ᱫᱚ ᱱᱚᱜᱚᱭ ᱵᱚᱱᱫᱷ ᱨᱮᱭᱟᱜ ᱫᱚ ᱠᱩᱨᱩᱢᱴᱩ ᱟᱠᱟᱫ ᱜᱮᱭᱟ᱾ ᱮᱱᱦᱚᱸ ᱚᱱᱟ ᱵᱚᱱᱫᱷ ᱫᱚ ᱵᱟᱝ ᱵᱚᱱᱫᱷ ᱠᱟᱱᱟ ᱱᱤᱛ ᱦᱚᱸ ᱡᱚᱛᱚᱣᱟᱜ ᱜᱮ ᱪᱟᱞᱟᱜ ᱠᱟᱱᱟ ᱢᱚᱸᱡᱽ ᱜᱮ᱾ ᱡᱚᱛᱚᱣᱟᱜ ᱜᱮ ᱡᱟ ᱪᱟᱞᱟᱜ ᱨᱮᱭᱟᱜ ᱛᱟᱸᱦᱮ ᱠᱟᱱᱟ ᱞᱟᱦᱟ ᱥᱮᱫ ᱨᱮᱸᱦᱚ ᱪᱟᱞᱟᱜ ᱠᱟᱱ ᱛᱟᱦᱮᱱᱟ ᱱᱮᱛᱟᱨ ᱦᱚᱸ ᱱᱚᱭ ᱚᱱᱠᱟᱜᱮ ᱪᱟᱞᱟᱜ ᱠᱟᱱᱟ᱾ ᱛᱳ ᱱᱮᱛᱟᱨ ᱦᱚᱸ ᱡᱷᱚᱛᱚᱣᱟᱜ ᱜᱮ ᱦᱩᱭᱩᱜ ᱠᱟᱱᱟ ᱵᱚᱞ ᱜᱟᱛᱮ ᱠᱚ ᱦᱟᱱᱟ ᱱᱚᱣᱟ ᱟᱨ ᱵᱚᱞ ᱜᱟᱛᱮᱜ ᱨᱮ ᱪᱮᱫ ᱠᱚ ᱡᱟᱹᱨᱩᱲᱟᱼᱟ ᱡᱚᱛᱚᱣᱟᱜ ᱜᱮ᱾ ᱟᱨ ᱢᱮᱞᱟ ᱴᱷᱮᱞᱟ ᱠᱚ ᱡᱚᱠᱷᱚᱱᱮᱢ ᱧᱮᱞᱟ ᱛᱚ ᱞᱟᱹᱰᱩ ᱠᱚ ᱟᱹᱰᱤ ᱡᱟᱹᱥᱛᱤ ᱠᱚ ᱟᱹᱜᱩᱭᱟ᱾ ᱟᱫᱚ ᱚᱱᱟᱜᱮ ᱵᱚᱞᱮ ᱴᱟᱜ ᱴᱚᱜ ᱟᱸᱡᱚᱢᱚᱜ ᱠᱟᱱᱟ ᱟᱵᱮᱱ ᱥᱮᱡ᱾ ᱦᱮᱸ ᱵᱮᱱ ᱪᱮᱠᱟᱹᱭᱟ ᱵᱟᱵᱮᱱ ᱪᱤᱠᱟᱹᱭᱮᱫᱟ᱾ ᱟᱫᱚ ᱟᱨ ᱱᱚᱣᱟᱨᱤᱧ ᱧᱮᱞ ᱠᱟᱫᱟ ᱡᱮ ᱵᱚᱞ ᱜᱟᱛᱮ ᱨᱮᱫᱚ ᱞᱟᱹᱰᱩ ᱠᱚ ᱟᱹᱰᱤ ᱡᱟᱹᱥᱛᱤ ᱠᱚ ᱟᱹᱜᱩᱭᱟ᱾ ᱛᱚ ᱟᱵᱮᱱ ᱡᱚᱠᱷᱚᱱ ᱵᱮᱱ ᱪᱟᱞᱟᱣ ᱵᱟᱲᱟ ᱟᱠᱟᱱᱟ ᱢᱮᱞᱟ ᱴᱷᱮᱞᱟ ᱨᱮ ᱛᱚ ᱪᱮᱫ ᱞᱟᱹᱰᱩ ᱚᱱᱠᱟ ᱵᱮᱱ ᱡᱚᱢ ᱵᱟᱲᱟ ᱟᱠᱟᱫᱟ ᱡᱮ ᱟᱵᱮᱱ ᱱᱤᱛ ᱦᱚᱸᱵᱮᱱ ᱫᱤᱥᱟᱹᱭᱮᱫᱟ᱾
ᱦᱮᱸ ᱦᱮᱸ ᱦᱮᱸ ᱡᱚᱠᱷᱚᱱ ᱢᱮᱞᱟ ᱴᱷᱮᱞᱟᱢ ᱪᱟᱞᱟᱜᱼᱟ ᱛᱚᱵᱮ᱾ ᱞᱟᱹᱰᱩ ᱵᱟᱢ ᱡᱚᱢ ᱥᱮ ᱞᱟᱹᱰᱩ ᱵᱟᱢ ᱠᱤᱨᱤᱧ ᱱᱚᱣᱟ ᱨᱮᱱᱟᱜ᱾ ᱱᱚᱝᱠᱟ ᱠᱩᱠᱞᱤ ᱥᱮ ᱥᱟᱣᱟᱞ ᱫᱚ ᱜᱮ ᱵᱟᱝ ᱨᱟᱠᱟᱵᱚᱜᱼᱟ ᱱᱚᱣᱟ ᱫᱚᱢ ᱠᱤᱨᱤᱧ ᱜᱮᱭᱟ ᱥᱮᱢ ᱡᱚᱢ ᱜᱮᱭᱟ᱾ ᱟᱨ ᱱᱚᱝᱠᱟ ᱤᱧ ᱫᱚ ᱟᱭᱢᱟ ᱠᱟᱡᱟᱠ ᱱᱚᱣᱟ ᱞᱟᱹᱰᱩ ᱡᱚᱢ᱾ ᱫᱚ ᱟᱹᱰᱤ ᱠᱟᱡᱟᱠ ᱤᱧ ᱠᱩᱥᱤᱭᱟᱜᱼᱟ ᱡᱟᱦᱟᱸ ᱨᱮᱜᱮ ᱱᱚᱝᱠᱟ ᱞᱟᱹᱰᱩᱧ ᱧᱟᱢᱟ᱾ ᱢᱮᱞᱟ ᱠᱟᱱ ᱥᱮ ᱡᱟᱸᱦᱟ ᱫᱚᱠᱟᱱ ᱠᱚ ᱠᱟᱱ ᱚᱸᱰᱮ ᱫᱚᱧ ᱠᱤᱨᱤᱧ ᱜᱮᱭᱟ ᱟᱫᱚ᱾ ᱠᱮᱭᱟᱵᱚᱱ ᱟᱵᱚ ᱡᱟᱦᱟᱸ ᱨᱮᱜᱮ ᱱᱚᱝᱠᱟᱱ ᱢᱮᱞᱟ ᱴᱮᱞᱟ ᱵᱚᱱ ᱪᱟᱞᱟᱜᱼᱟ ᱡᱷᱤᱞᱟᱹᱯᱤ ᱫᱚ ᱠᱟᱡᱟᱠ ᱵᱚᱱ ᱠᱤᱨᱤᱧᱟ᱾ ᱟᱫᱚ ᱡᱤᱞᱟᱹᱯᱤ ᱦᱚᱸᱧ ᱠᱤᱨᱤᱧ ᱜᱮᱭᱟ᱾ ᱥᱟᱶ ᱥᱟᱶᱛᱮ ᱤᱧ ᱫᱚ ᱚᱱᱟ ᱴᱷᱤᱠᱨᱤ ᱴᱷᱠᱨᱤ ᱠᱟᱡᱟᱠ ᱤᱧ ᱠᱩᱥᱤᱭᱟᱜᱼᱟ᱾ ᱚᱱᱟ ᱫᱚ ᱠᱟᱡᱟᱠ ᱱᱚᱣᱟ ᱞᱟᱹᱜᱤᱫ ᱤᱧ ᱠᱩᱥᱤᱭᱼᱟ ᱮᱱᱛᱮ ᱚᱱᱟ ᱫᱚ ᱦᱮᱲᱮᱢ᱾ ᱛᱷᱚᱲᱟ ᱜᱟᱱ ᱜᱮ ᱟᱹᱭᱠᱟᱹᱜᱼᱟ ᱟᱹᱰᱤ ᱡᱟᱹᱥᱛᱤ ᱚᱱᱠᱟ᱾ ᱡᱤᱞᱟ. ᱯᱤ ᱞᱮᱠᱟ ᱞᱮᱴᱢ ᱞᱮᱴᱢ ᱫᱚ ᱵᱟᱝ ᱛᱚ ᱮᱱᱛᱮᱜ ᱡᱤᱞᱟ. ᱯᱤ ᱫᱚ ᱛᱷᱚᱲᱟ ᱟᱹᱰᱤ ᱡᱟᱹᱥᱼᱼ ᱛᱤ ᱦᱮᱲᱮᱢᱤᱧ ᱛᱮ ᱩᱱᱟᱹᱜ ᱢᱚᱡᱽ ᱵᱟᱹᱧ ᱵᱩᱡᱷᱟᱹᱣᱟ ᱮᱱᱛᱮ᱾ ᱢᱚᱪᱟ ᱠᱚ ᱟᱹᱰᱤ ᱤᱭᱟᱹᱟᱹᱜᱮᱢ ᱵᱩᱡᱷᱟᱹᱣᱟ ᱟᱹᱰᱤ ᱡᱟᱹᱥᱛᱤ ᱡᱤᱞᱟᱹᱯᱤ ᱵᱟᱢ ᱡᱚᱢ ᱫᱟᱲᱮᱭᱟᱜᱼᱟ᱾ ᱟᱨ ᱵᱟᱹᱠᱤ ᱢᱟ ᱟᱭᱢᱟ ᱞᱮᱠᱟᱱ ᱡᱚᱢ ᱡᱤᱱᱤᱥ ᱢᱮᱱᱟᱜ ᱟᱠᱟᱫ ᱟᱭᱤᱥᱠᱨᱤᱢ ᱠᱚ ᱛᱟᱦᱮᱱᱟ᱾ ᱟᱨ ᱯᱮᱸᱭᱟᱡᱽ ᱯᱤᱴᱷᱟᱹ ᱠᱚ ᱱᱟᱥᱛᱟ ᱠᱚ ᱟᱭᱢᱟ ᱞᱮᱠᱟᱱ ᱡᱚᱢ ᱡᱤᱱᱤᱥ ᱛᱟᱦᱮᱱᱟ᱾ ᱟᱨ ᱱᱮᱛᱟᱨ ᱫᱚ ᱦᱟᱸᱜ ᱮᱜᱽᱨᱳᱞ ᱠᱚᱦᱚᱸ ᱧᱟᱢᱚᱜ ᱠᱟᱱᱟ ᱟᱫᱚ ᱮᱜᱽᱨᱳᱞ ᱠᱚᱦᱚᱸ ᱠᱟᱡᱟᱠ ᱤᱧ ᱠᱩᱥᱤᱭᱟᱜ ᱜᱮᱭᱟ᱾ ᱟᱨ ᱛᱚᱵᱮ ᱟᱢ ᱪᱮᱫ ᱠᱚ ᱱᱚᱝᱠᱟᱢ ᱡᱚᱢ ᱵᱟᱲᱟ ᱠᱟᱫᱟ ᱥᱮ ᱟᱨ ᱪᱮᱫ ᱠᱚᱢ ᱠᱩᱥᱤᱭᱟᱜᱼᱟ ᱟᱢᱦᱚᱸ ᱞᱟᱹᱭ ᱛᱟᱞᱟᱝ ᱢᱮ ᱦᱟᱸᱜ᱾
ᱦᱮᱸ ᱤᱧ ᱡᱚᱠᱷᱚᱱᱤᱧ ᱪᱟᱞᱟᱜᱼᱟ ᱢᱮᱞᱟ ᱛᱚ ᱤᱧ ᱫᱚ ᱟᱹᱰᱤ ᱡᱟᱹᱥᱛᱤ ᱜᱮ ᱡᱚᱢᱟᱜ ᱫᱚᱧ ᱫᱷᱮᱱᱟᱜᱼᱟ᱾ ᱵᱚᱞᱮ ᱪᱮᱫ ᱠᱚ ᱠᱚ ᱟᱹᱜᱩᱣᱠᱟᱫᱟ ᱟᱨ ᱧᱮᱞ ᱠᱷᱟᱢ ᱚᱱᱮ ᱡᱤᱞᱟᱹᱯᱤ ᱞᱟᱹᱭ ᱜᱮ ᱚᱱᱟ ᱫᱚ ᱤᱧᱦᱚᱸ ᱟᱹᱰᱤᱼᱼ ᱠᱟᱡᱟᱠ ᱤᱧ ᱠᱩᱥᱤᱭᱟ ᱜᱮᱭᱟ ᱟᱨ ᱡᱟᱸᱦᱟ ᱨᱮᱜᱤᱧ ᱪᱟᱞᱟᱜᱼᱟ ᱵᱚᱞᱮ ᱚᱲᱟᱜ ᱠᱷᱚᱱ ᱤᱧ ᱪᱟᱞᱟᱣ ᱞᱮᱱᱠᱷᱟᱱᱡ ᱫᱚ ᱵᱚᱞᱮ᱾ ᱪᱤᱞᱟᱹᱯᱤ ᱫᱩᱧ ᱟᱹᱜᱩ ᱛᱚᱨᱟᱭ ᱜᱮᱭᱟ᱾ ᱟᱨ ᱫᱚᱥᱟᱨ ᱦᱤᱞᱳᱜ ᱡᱚᱢ ᱟᱨᱦᱚᱸ ᱟᱹᱰᱤ ᱢᱚᱸᱡᱽ ᱜᱮ ᱟᱹᱭᱠᱟᱹᱜᱼᱟ ᱡᱚᱠᱷᱚᱱ ᱩᱱ ᱦᱤᱞᱳᱜ ᱢᱚᱸᱡᱽ ᱮᱢ ᱡᱚᱢ ᱠᱮᱫᱟ᱾ ᱛᱚ ᱩᱱ ᱦᱤᱞᱳ ᱫᱚ ᱩᱱᱟ. ᱜ ᱨᱟᱹᱥᱠᱟᱹ ᱵᱟᱢ ᱟᱹᱭᱠᱟ. ᱣ ᱫᱚᱥᱟᱨ ᱦᱤᱞᱳᱜ ᱡᱚᱠᱷᱚᱱᱮᱢ ᱡᱚᱢᱟ ᱛᱚ ᱟᱹᱰᱤ ᱨᱟᱹᱥᱟᱹ ᱵᱩᱡᱷᱟ. ᱜᱼᱟ ᱥᱮ ᱼᱼ ᱟᱹᱰᱤ ᱥᱤᱵᱤᱞ ᱵᱩᱡᱷᱟᱹᱜᱼᱟ ᱩᱱᱟ ᱡᱤᱱᱤᱥ ᱫᱚ ᱛᱚ ᱚᱱᱟᱛᱮ ᱟᱹᱰᱤ ᱠᱟᱡᱟᱠ ᱤᱧ ᱠᱩᱥᱤᱭᱟᱜᱼᱟ᱾ ᱟᱨ ᱡᱷᱤᱞᱟᱹᱯᱤ ᱫᱚᱠᱟᱱ ᱡᱚᱠᱷᱚᱱᱮᱢ ᱧᱮᱞᱟ ᱟᱨ᱾ ᱛᱚ ᱡᱤᱞᱟᱹᱯᱤ ᱫᱚ ᱦᱟᱸᱜ ᱡᱚᱠᱷᱚᱱ ᱵᱮᱱᱟᱣᱮᱢ ᱧᱮᱞ ᱠᱚᱣᱟ ᱛᱚ ᱤᱧ ᱫᱚ ᱵᱮᱱᱟᱣ ᱜᱮ ᱚᱱᱟ ᱞᱚᱞᱚ ᱞᱚ ᱟᱹᱰᱤ ᱯᱩᱪᱯᱟᱰᱟ ᱠᱚ᱾ ᱯᱷᱮᱰᱟ ᱩᱱ ᱥᱚᱢᱚᱭ ᱜᱮ ᱡᱚᱠᱷᱚᱱ ᱚᱱᱟ ᱚᱱᱟ ᱦᱮᱲᱮᱢᱟᱜ ᱟᱨᱠᱚ ᱢᱚᱛᱞᱚᱵ ᱟᱠᱚᱼᱼ ᱪᱟᱰᱳ ᱞᱟᱦᱟᱭᱟ ᱦᱟᱸᱜ ᱛᱚ ᱪᱟᱰᱳ ᱠᱟᱛᱮᱫ ᱡᱚᱠᱷᱚᱱ ᱠᱚ ᱩᱰᱩᱝ ᱟᱛ ᱛᱚᱧ ᱢᱮᱛᱣᱟ ᱠᱚᱣᱟ ᱤᱧ ᱫᱚ ᱱᱚᱣᱟᱴᱟᱜ ᱤᱧ ᱡᱚᱢᱟ᱾ ᱱᱚᱣᱟᱴᱟᱜ ᱤᱢᱟᱹᱧ ᱯᱮ ᱫᱮᱱ ᱥᱚᱝ ᱟᱹᱧ ᱯᱮ ᱱᱤᱱᱟᱹᱜ ᱥᱮ ᱩᱱᱟ. ᱜ ᱵᱟᱝᱥᱚ ᱥᱮ᱾ ᱚᱱᱟ ᱦᱤᱥᱟᱹᱵᱽ ᱛᱮ, ᱛᱚ ᱚᱱᱟᱛᱮᱧ ᱢᱚᱸᱡᱽ ᱜᱤᱧ ᱟᱹᱭᱠᱟᱹᱣᱟ ᱡᱮ, ᱞᱚᱞᱚ ᱜᱤ ᱥᱤ ᱚ ᱱᱤᱛᱚᱜ ᱟᱸᱡᱚᱢᱚᱜ ᱠᱟᱱ ᱜᱮᱭᱟ? ᱛᱚ ᱟᱯᱮ ᱥᱮᱡ ᱪᱮᱫ ᱞᱮᱠᱟ ᱠᱚ ᱵᱮᱱᱟᱣᱟ ᱡᱤᱞᱟᱹᱯᱤ ᱛᱷᱚᱲᱟ ᱜᱟᱱ ᱚᱱᱟ ᱨᱮ ᱵᱚᱞᱮ ᱞᱟᱹᱭ ᱪᱮᱜᱠᱟ ᱠᱚ ᱵᱮᱱᱟᱣᱟ ᱡᱩᱫᱤᱢ ᱧᱮᱞ ᱠᱟᱜ ᱠᱚᱣᱟ ᱟᱨ ᱡᱩᱫᱤᱢ ᱧᱮᱞ ᱵᱮᱱᱟᱣᱟ?
ᱦᱮᱸ ᱡᱤᱞᱟᱯᱤ ᱨᱮᱱᱟᱜ ᱢᱮᱱ ᱞᱮᱠᱷᱟᱡ ᱫᱚ ᱪᱮᱫ ᱞᱮᱠᱟ ᱜᱚᱴᱟ ᱫᱤᱥᱚᱢ ᱯᱟᱲᱟ ᱠᱚ ᱵᱮᱱᱟᱣ ᱚᱝᱠᱟ ᱫᱷᱟᱨᱟ ᱜᱮ ᱟᱞᱮ ᱥᱮᱫ ᱦᱚᱸᱠᱚ ᱵᱮᱱᱟᱣᱟ᱾ ᱡᱮ ᱚᱱᱟ ᱦᱚᱞᱚᱝ ᱨᱮᱠᱚ ᱞᱟᱦᱟ ᱫᱚᱠᱚ ᱥᱤᱯᱤᱭᱟ ᱟᱨ, ᱚᱱᱟ ᱡᱟᱦᱟᱸᱱᱟᱜ ᱠᱤᱪᱤᱨᱤᱡ ᱡᱤᱱᱤᱥ ᱛᱮ ᱚᱱᱟ ᱠᱚ ᱵᱷᱩᱜᱟᱹᱜᱟ ᱟᱨ ᱱᱚᱝᱠᱟ ᱩᱹᱪᱩᱨᱟᱠᱩ, ᱚᱱᱮ ᱚᱝᱠᱟ ᱠᱚ ᱵᱮᱱᱟᱣᱟ ᱟᱨ ᱛᱟᱭᱚᱢ ᱛᱮ ᱚᱱᱟ ᱚᱠᱟ ᱨᱚᱥ ᱫᱟᱜ ᱠᱟᱱᱟ ᱥᱮ ᱪᱤᱱᱤ ᱫᱟᱜ ᱠᱟᱱᱟ ᱚᱱᱟ ᱨᱮᱠᱚ ᱵᱷᱚᱨᱟᱣᱟ᱾ ᱟᱫᱚ ᱚᱱᱮᱢ ᱞᱟᱹᱭ ᱠᱮᱫ ᱞᱮᱠᱟ ᱟᱹᱰᱤ ᱞᱚᱞᱚ ᱟᱢ ᱠᱟᱡᱟᱠ ᱥᱤᱵᱤᱞ ᱢᱮᱭᱟ ᱥᱮ ᱡᱚᱢ ᱥᱟᱱᱟ ᱢᱮᱭᱟ, ᱚᱝᱠᱟ ᱦᱚᱸ ᱤᱧ ᱦᱚᱸ ᱞᱚᱞᱚ ᱞᱚᱞᱚ ᱫᱚ ᱥᱤᱵᱤᱞᱤᱧ ᱜᱮᱭᱟ, ᱟᱫᱚ ᱤᱧ ᱫᱚ ᱨᱮᱭᱟᱲ ᱠᱟᱼᱼ ᱛᱮ ᱦᱚᱸ ᱟᱨᱦᱚᱸ ᱫᱚᱥᱨᱟ ᱥᱤᱵᱤᱞᱤᱧᱟ ᱢᱟᱱᱮ ᱞᱚᱞᱚ ᱨᱮ ᱡᱩᱫᱟᱹ ᱥᱤᱵᱤᱞ ᱟᱨ ᱨᱮᱭᱟᱲ ᱠᱟᱛᱮᱫ ᱡᱩᱫᱟᱹ ᱥᱤᱵᱤᱞ ᱢᱟᱛᱞᱟᱵᱽ ᱵᱟᱱᱟᱨ ᱜᱮ ᱥᱤᱵᱤᱞᱤᱧᱟ ᱫᱚ ᱮᱴᱟᱜᱼᱼ ᱮᱴᱟᱜ ᱥᱤᱵᱤᱞ ᱵᱩᱡᱷᱟᱹᱜᱼᱟ, ᱟᱨ ᱚᱠᱟᱢ ᱞᱟᱹᱭ ᱠᱮᱫ ᱱᱮᱛᱟᱨ ᱞᱟᱦᱟ ᱫᱤᱱᱮᱢ ᱠᱤᱨᱤᱧᱟ ᱟᱨ ᱫᱚᱥᱟᱨ ᱫᱤᱱ ᱫᱚ ᱥᱤᱵᱤᱞ ᱜᱤ ᱵᱩᱡᱷᱟᱹᱜ-ᱟ ᱚᱱᱮ ᱚᱱᱟ ᱫᱚ ᱦᱟᱸᱜ ᱩᱱ ᱡᱚᱠᱷᱟᱡ ᱢᱚᱸᱡᱽ ᱵᱩᱡᱷᱟᱹᱜᱼᱟ ᱚᱠᱟ ᱫᱚ ᱚᱲᱟᱜ ᱨᱮ ᱟᱹᱰᱤ ᱡᱟᱹᱥᱛᱤ ᱦᱚᱲ ᱯᱮ ᱛᱟᱦᱮᱸᱱᱟ, ᱟᱨ ᱢᱤᱫᱴᱮᱝ ᱜᱟᱱ ᱥᱟᱨᱮᱡ ᱠᱚᱜᱼᱟ, ᱩᱱ ᱡᱚᱠᱷᱚᱡ ᱠᱟᱡᱟᱠ ᱡᱚᱡᱚᱢ ᱥᱟᱱᱟᱣᱟ ᱦᱟᱸᱜ᱾ ᱟᱨ ᱡᱚᱠᱷᱚᱱ ᱡᱚᱛᱚ ᱠᱚ ᱡᱚᱢ ᱪᱟᱵᱟᱭᱟ ᱩᱱ ᱡᱚᱠᱷᱟᱡ ᱫᱚ ᱟᱹᱰᱤ ᱵᱷᱟᱵᱱᱟ ᱵᱩᱡᱷᱟᱹᱜᱼᱟ ᱵᱚᱞᱮ ᱪᱮᱠᱟ ᱞᱟᱹᱜᱤᱫ ᱤᱱᱟᱹᱜ ᱠᱚ ᱠᱚᱢ ᱠᱚ ᱟᱹᱜᱩ ᱞᱮᱫᱟ ᱥᱮ ᱚᱠᱚᱭ ᱡᱚᱢ ᱪᱟᱵᱟ ᱠᱮᱫᱟ᱾ ᱛᱚ ᱱᱚᱜᱼᱚ ᱱᱤᱭᱟᱹ ᱢᱟᱛᱞᱟᱵᱽ ᱟᱹᱰᱤ ᱢᱚᱸᱡᱽ ᱥᱮ ᱟᱹᱰᱤ ᱵᱷᱟᱵᱽᱱᱟ ᱵᱚᱞᱮ ᱵᱩᱡᱷᱟᱹᱜᱼᱟ ᱦᱟᱸᱜ᱾ ᱛᱚᱵᱮ ᱟᱢ ᱡᱟᱦᱟᱸᱱᱟᱜ ᱱᱚᱝᱠᱟ ᱚᱲᱟᱜ ᱨᱮ ᱦᱩᱭ ᱵᱟᱲᱟᱣ ᱠᱟᱱᱟ ᱡᱮ ᱚᱝ ᱠᱟ ᱡᱤᱞᱟᱯᱤ ᱠᱚᱯᱮ ᱟᱹᱜᱩ ᱵᱟᱲᱟ ᱠᱟᱜᱼᱟ, ᱟᱨ ᱡᱚᱛᱚ ᱦᱚᱲ ᱠᱚ ᱡᱚᱢ ᱪᱟᱵᱟᱭᱟ, ᱟᱨ ᱟᱢ ᱜᱮ ᱵᱟᱢ ᱯᱟᱲᱟᱣ ᱞᱮᱱᱟ? ᱛᱚᱵᱮ ᱚᱱᱟ ᱵᱟᱵᱚᱫ ᱛᱮ ᱡᱟᱦᱟᱸᱱᱟᱜ ᱚᱱᱠᱟᱢ ᱩᱭᱦᱟᱹᱨ ᱥᱮᱢ ᱫᱤᱥᱟᱹᱭᱫᱟ?
ᱦᱮᱸ ᱚᱝᱠᱟ ᱦᱩᱭ ᱵᱟᱲᱟᱣ ᱠᱟᱱ ᱜᱮᱭᱟ, ᱟᱭ ᱟᱭᱢᱟ ᱰᱷᱮᱨ ᱢᱮᱞᱟ ᱤᱧ ᱫᱩᱧ ᱪᱟᱞᱟᱣ ᱵᱟᱲᱟᱣ ᱠᱟᱱᱟ ᱟᱨ ᱤᱧ ᱫᱩᱧ ᱟᱹᱜᱩᱭ ᱜᱮᱭᱟ ᱞᱟᱹᱰᱩ ᱠᱩᱫᱚ ᱦᱟᱸᱜ᱾ ᱟᱨ ᱟᱞᱮ ᱨᱮᱱ ᱫᱚ ᱦᱟᱸᱜ ᱚᱝᱠᱟᱱ ᱜᱤᱫᱽᱨᱟᱹ ᱠᱚᱫᱚ ᱵᱟᱹᱱᱩᱜ ᱠᱚᱣᱟ ᱡᱚᱠᱷᱚᱱ ᱦᱟᱸᱜ ᱡᱟᱦᱟᱸᱱᱟᱜ ᱢᱮᱞᱟ ᱦᱩᱭᱩᱜᱼᱟ ᱟᱞᱮ ᱟᱰᱮ ᱯᱟᱥᱮ ᱛᱚ ᱯᱮᱲᱟ ᱠᱚᱦᱚᱸ ᱠᱚ ᱦᱟᱹᱡᱩᱜᱼᱟ ᱟᱹᱰᱤ ᱡᱟᱹᱥᱛᱤ ᱜᱮ, ᱟᱨ ᱯᱮᱲᱟ ᱠᱚ ᱡᱚᱠᱷᱚᱱ ᱠᱚ ᱦᱟᱹᱡᱩᱜᱼᱟ ᱛᱚ ᱩᱱᱠᱩ ᱞᱟᱹᱜᱤᱫ ᱛᱷᱚᱲᱟ ᱜᱟᱱ ᱞᱟᱹᱰᱩ ᱫᱚ ᱟᱹᱜᱩ ᱡᱟᱹᱨᱩᱲ ᱜᱮᱭᱟ᱾ ᱟᱨ ᱞᱟᱹᱰᱩ ᱡᱚᱠᱷᱚᱱ ᱞᱮ ᱟᱹᱜᱩᱭᱟ ᱟᱨ ᱫᱚᱥᱟᱨ ᱦᱤᱞᱳᱜ ᱞᱮ ᱡᱚᱢᱟ, ᱛᱚ ᱢᱤᱫᱵᱟᱨ ᱡᱟᱢ ᱯᱟᱲᱟᱜᱼᱟ ᱛᱚ ᱟᱹᱰᱤ ᱨᱟᱹᱥᱠᱟᱹ ᱵᱩᱡᱷᱟᱹᱜᱼᱟ᱾ ᱟᱨ ᱡᱚᱠᱷᱚᱱ ᱜᱮ ᱪᱟᱵᱟᱜᱼᱟ ᱛᱚᱢ ᱢᱮᱱᱟ ᱵᱚᱞᱮ ᱟᱹᱰᱤ ᱢᱩᱥᱠᱤᱞ ᱟᱨ ᱛᱷᱚᱲᱟ ᱜᱟᱱ ᱛᱟᱦᱮᱸ ᱞᱮᱱᱠᱷᱟᱡ᱾ ᱛᱚ ᱱᱚᱶᱟ ᱫᱚ ᱡᱟᱦᱟᱸᱱᱟᱜ ᱥᱚᱢᱳᱭ ᱜᱮ ᱡᱟᱦᱟᱸᱱᱟᱜ ᱥᱚᱸᱜᱮ ᱨᱮᱜᱮ ᱦᱩᱭᱩᱜᱼᱟ, ᱩᱛᱩ ᱦᱚᱸ ᱛᱷᱚᱲᱟ ᱠᱚᱢ ᱧᱟᱢ ᱩᱛᱩᱭ ᱠᱷᱟᱡ ᱥᱤᱵᱤᱞᱟ ᱟᱨᱮᱢ ᱢᱮᱱᱟ ᱟᱹᱰᱤ ᱠᱷᱟᱨᱟᱯ ᱟᱹᱰᱤ ᱠᱚᱢ ᱢᱮᱱᱟᱜᱼᱟ, ᱪᱚ ᱟᱨᱦᱚᱸ ᱡᱮᱢᱚᱱ ᱛᱷᱚᱲᱟ ᱜᱟᱱ ᱛᱟᱦᱮᱸᱱ ᱠᱷᱟᱡ ᱛᱚ ᱚᱱᱟ ᱵᱚᱞᱮ ᱚᱱᱟ ᱚᱠᱟ ᱴᱟᱜ ᱢᱮᱱᱟᱜ ᱟᱠᱟᱫ ᱡᱮ ᱟᱨᱦᱚᱸ ᱛᱷᱚᱲᱟ ᱜᱟᱱ ᱛᱟᱦᱮᱸᱱ ᱠᱷᱟᱡ ᱱᱚᱣᱟ ᱫᱚ ᱡᱟᱦᱟᱸᱱᱟᱜ ᱨᱮᱜᱮ ᱦᱩᱭᱩᱜᱼᱟ᱾ ᱚᱠᱟ ᱴᱟᱜ ᱠᱚᱢᱫᱟ, ᱟᱨ ᱰᱷᱤᱨ ᱜᱮ ᱚᱸᱰᱮ ᱛᱟᱦᱮᱸᱱ ᱠᱷᱟᱡ ᱟᱭᱢᱟ ᱢᱟᱱᱮ ᱡᱤᱠᱟᱹᱯᱤ ᱜᱮ ᱚᱸᱰᱮ ᱰᱷᱮᱨ ᱛᱟᱦᱮᱸᱱᱟ ᱛᱚ ᱚᱸᱰᱮ ᱫᱚ ᱵᱟᱝ ᱩᱭᱦᱟᱹᱨᱟ ᱡᱮ ᱟᱨᱦᱚᱸ ᱛᱟᱦᱮᱸᱱ ᱠᱷᱟᱡ ᱫᱚ ᱾ ᱪᱮᱫᱟᱜ ᱚᱱᱟ ᱨᱮᱭᱟᱜ ᱤᱭᱟᱹ ᱜᱮ ᱵᱟᱹᱱᱩᱜᱼᱟ, ᱢᱟᱛᱞᱟᱵᱽ ᱰᱷᱮᱨᱟᱜ ᱨᱮ ᱟᱫᱚ ᱚᱱᱟ ᱠᱚ ᱢᱮᱱᱟ ᱮᱦᱮᱢᱤᱭᱟᱹᱛ ᱩᱱᱟᱹᱜ ᱵᱟᱹᱱᱩᱜ ᱠᱟᱫᱟ᱾ ᱵᱚᱞᱮ ᱛᱷᱚᱲᱟ ᱜᱮ ᱢᱮᱱᱟᱜ ᱜᱮᱭᱟ ᱡᱟᱜᱮ, ᱛᱚ ᱱᱚᱝᱠᱟᱱᱟᱜ ᱠᱷᱚᱵᱚᱨ ᱦᱩᱭ ᱠᱟᱱᱟ᱾ ᱛᱚ ᱡᱤᱞᱟᱹᱯᱤ ᱢᱟᱞᱟᱝ ᱜᱟᱞᱢᱟᱨᱟᱣ ᱠᱮᱫ ᱛᱚ ᱡᱚᱠᱷᱚᱱᱮᱢ ᱧᱮᱞᱟ ᱴᱷᱤᱠᱨᱤ ᱠᱚᱦᱚᱸ ᱤᱧ ᱫᱩᱧ ᱡᱚᱢ ᱜᱮᱭᱟ᱾ ᱟᱨ ᱚᱱᱟ ᱵᱟᱫ ᱠᱷᱚᱡ ᱡᱚᱠᱷᱚᱱ ᱢᱮᱞᱟ ᱨᱮᱢ ᱫᱟᱬᱟᱭᱟ ᱛᱚ ᱮᱥᱠᱨᱮᱢ ᱠᱚ ᱟᱭᱢᱟ ᱰᱷᱮᱨ ᱚᱠᱟᱱᱟᱜ ᱢᱮᱱᱟᱜᱼᱟ, ᱟᱺᱠ ᱠᱩ ᱟᱨ ᱟᱞᱮ ᱫᱚ ᱦᱟᱸᱜ ᱚᱱᱟ ᱫᱮᱵᱤ ᱢᱮᱞᱟ ᱚᱠᱟ ᱞᱮ ᱪᱟᱞᱟᱣ ᱞᱮᱱ ᱵᱚᱞᱮ ᱫᱮᱵᱤ ᱢᱮᱞᱟ ᱡᱟᱦᱟᱸ ᱨᱮᱜᱮᱢ ᱪᱟᱞᱟᱜᱼᱟ, ᱚᱸᱰᱮ ᱫᱚ ᱟᱺᱠ ᱠᱩ ᱟᱹᱰᱤ ᱡᱟᱹᱥᱛᱤ ᱠᱚ ᱟᱠᱷᱨᱤᱧᱟ, ᱟᱨ ᱟᱸᱠ ᱠᱩ ᱛᱚ ᱟᱢ ᱫᱮᱵᱤ ᱢᱮᱞᱟᱢ ᱪᱟᱞᱟᱣ ᱵᱟᱲᱟᱣ ᱠᱟᱢ ᱠᱷᱟᱱ ᱚᱸᱰᱮ ᱟᱢ ᱪᱮᱫ ᱠᱚᱢ ᱪᱤᱠᱟ ᱵᱟᱲᱟᱣ ᱠᱟᱜᱼᱟ᱾ ᱚᱱᱟ ᱵᱟᱨᱮ ᱛᱮᱦᱟᱸᱜ ᱠᱟᱹ ᱢᱟᱨᱟᱝ ᱠᱟᱛᱷᱟ ᱠᱚ ᱞᱟᱹᱭ ᱢᱮ ᱦᱟᱸᱜ ᱯᱷᱤᱨ ᱤᱧ ᱞᱟᱹᱭᱮᱫᱟ᱾
ᱦᱩᱸ ᱦᱩᱸ, ᱦᱮᱸ ᱡᱚᱠᱷᱚᱱ ᱫᱤᱵᱤ ᱢᱮᱞᱟ ᱠᱚᱢ ᱪᱟᱞᱟᱜᱼᱟ ᱛᱚᱵᱮ ᱥᱮᱜ ᱡᱟᱦᱟᱸᱱᱟᱜ ᱢᱮᱞᱟ ᱜᱮᱢ ᱛᱟᱦᱮᱸᱱ ᱚᱱᱟ ᱨᱮᱫᱚ ᱡᱷᱤᱞᱟᱹᱯᱤᱭᱟᱜ-ᱟ ᱴᱷᱤᱠ ᱨᱮᱫᱚ ᱮᱠᱛᱚ ᱧᱟᱢ ᱫᱚᱢ ᱧᱟᱢ ᱜᱮᱭᱟ᱾ ᱟᱫᱚ ᱡᱚᱛᱚᱠᱷᱚᱡ ᱞᱟᱦᱟ ᱨᱮᱢᱟ ᱡᱷᱤᱞᱟᱹᱯᱤᱭᱟᱜ ᱴᱷᱤᱠᱨᱤ ᱢᱟ ᱠᱤᱨᱤᱧ ᱦᱩᱭᱩᱜ ᱜᱮᱭᱟ ᱾ ᱥᱟᱶ-ᱥᱟᱶᱛᱮ ᱚᱠᱟ ᱟᱸᱠ ᱵᱟᱨᱮᱛᱮᱢ ᱞᱟᱹᱭ ᱠᱮᱭᱟ ᱦᱮᱸᱻ ᱟᱺᱠ ᱦᱚᱸ ᱠᱟᱡᱟᱠ ᱤᱱᱫᱚᱧ ᱠᱩᱥᱤᱭᱟᱜᱼᱟ᱾ ᱠᱷᱟᱥᱠᱟᱹᱨ ᱚᱱᱟ ᱟᱸᱠᱷᱨᱚᱥ ᱟᱨ ᱮᱥᱮ ᱚᱱᱟ ᱜᱚᱴᱟ ᱟᱺᱠ ᱦᱚᱸ ᱟᱫᱚ ᱟᱸᱠ ᱨᱮᱱᱟᱜ ᱢᱤᱫᱴᱮᱱ ᱠᱟᱛᱷᱟᱧ ᱫᱤᱥᱟᱹᱭᱟ ᱟᱫᱚ ᱩᱱᱠᱷᱚᱡ ᱱᱮᱛᱟᱨ ᱛᱷᱚᱲᱟ ᱠᱚᱢ ᱤᱧ ᱡᱚᱢᱟ᱾ ᱠᱚᱢ ᱫᱚ ᱪᱮᱫ ᱚᱱᱟ ᱵᱚᱛᱚᱨ ᱠᱷᱟᱹᱛᱤᱨ ᱛᱮ ᱵᱚᱛᱚᱨ ᱫᱚ ᱱᱚᱝᱠᱟ ᱦᱩᱭ ᱞᱮᱱᱟ ᱡᱮ ᱢᱤᱫ ᱫᱚᱢᱮ ᱚᱱᱠᱟ ᱟᱺᱠ ᱠᱤ ᱚᱱᱟ ᱜᱚᱴᱟᱲ ᱟᱠ ᱢᱟᱱᱮ ᱫᱟᱨᱮ ᱵᱟᱞᱟ ᱟᱸᱠ ᱧ ᱡᱚᱢᱮᱫ ᱛᱟᱦᱮᱱᱟ ᱟᱫᱚ ᱢᱚᱪᱟᱨᱮᱧ ᱥᱤᱨᱵᱟᱹᱭᱮᱱᱟ ᱟᱫᱚ ᱢᱚᱪᱟᱨᱮᱧ ᱥᱤᱨᱵᱟᱹᱭᱮᱱ ᱛᱮ ᱦᱟᱹᱥᱩᱼ ᱦᱟᱹᱥᱩᱧ ᱵᱩᱡᱷᱟᱹᱣ ᱠᱮᱫᱟ ᱟᱨ ᱡᱚᱠᱷᱚᱱᱤᱧ ᱟᱹᱨᱥᱤᱭᱱᱟ ᱧᱮᱞ ᱠᱮᱫᱟᱧ ᱢᱟᱭᱟᱝ ᱡᱚᱨᱚᱜ ᱠᱟᱱᱟ ᱛᱚᱵᱮ ᱡᱚᱠᱷᱚᱱᱤᱧ ᱧᱮᱞ ᱠᱮᱫᱟ ᱩᱱ ᱡᱚᱠᱷᱚᱱ ᱜᱮ ᱮᱠᱫᱚᱢ ᱢᱚᱛᱚᱵ ᱡᱟᱹᱥᱛᱤ ᱦᱟᱹᱥᱩ ᱠᱤᱫᱤᱧᱟ ᱟᱫᱚ ᱩᱱ ᱡᱚᱠᱷᱚᱡ ᱟᱹᱰᱤ ᱡᱟᱹᱥᱛᱤᱧ ᱵᱚᱛᱚᱨᱱᱟ ᱢᱟᱭᱟᱝ ᱡᱚᱨᱚᱜ ᱠᱟᱱᱟ ᱢᱚᱪᱟ ᱠᱷᱚᱡ ᱮᱠᱟᱨᱫᱚ ᱚᱱᱮ ᱚᱱᱟᱠᱤᱱ ᱱᱮᱛᱟᱨᱠ ᱠᱤᱱ ᱡᱚᱢ ᱠᱷᱟᱡ ᱥᱮ ᱥᱮ ᱟᱺᱠᱤᱧ ᱧᱮᱞ ᱞᱮᱠᱷᱟᱱ ᱚᱱᱮ ᱚᱱᱟ ᱥᱤᱱ ᱜᱤᱧ ᱫᱤᱥᱟᱹᱭᱟ ᱡᱮ ᱚᱱᱠᱟᱧ ᱯᱟᱹᱴᱤ ᱛᱮᱱᱮᱡᱚᱜᱼᱟ ᱥᱮ ᱜᱮᱫ ᱛᱮᱱᱮᱡᱚᱜᱼᱟ᱾ ᱟᱫᱚ ᱚᱱᱟ ᱨᱮᱱᱟᱜ ᱢᱤᱫᱴᱮᱱ ᱵᱚᱛᱚᱨ ᱛᱟᱦᱮᱱᱟ ᱟᱫᱚ ᱡᱚᱢ ᱨᱮᱱᱟᱜ ᱫᱚ ᱢᱚᱸᱡᱽ ᱜᱮ ᱟᱹᱰᱤ ᱱᱟᱯᱟᱭ ᱜᱮ ᱵᱩᱡᱷᱟᱹᱜᱼᱟ᱾ ᱱᱚᱜ-ᱱᱚᱝᱠᱟ ᱫᱚ ᱛᱚ ᱦᱩᱭ ᱵᱟᱲᱟᱜ ᱜᱮᱭᱟ ᱡᱟᱦᱟᱱᱟᱜ ᱜᱮᱢ ᱡᱚᱢᱟ ᱱᱚᱝᱠᱟᱱ ᱡᱤᱱᱤᱥ ᱛᱚ ᱚᱱᱠᱟ ᱦᱩᱭ ᱵᱟᱲᱟᱜ ᱜᱮᱭᱟ ᱦᱟᱸᱜ ᱛᱚ ᱟᱢ ᱱᱚᱝᱠᱟ ᱟᱺᱠ ᱠᱚᱢ ᱡᱚᱢ ᱵᱟᱲᱟ ᱟᱠᱟᱫᱟ ᱥᱮ ᱱᱚᱝᱠᱟ ᱡᱟᱦᱟᱱᱟᱜ ᱮᱴᱠᱮᱴᱚᱬᱮ ᱚᱱᱠᱟ ᱦᱩᱭ ᱵᱟᱲᱟᱟᱣ ᱟᱠᱟᱱᱟ ᱟᱢ ᱛᱩᱞᱩᱡ ᱞᱟᱹᱭ ᱥᱮ ᱪᱮᱫ ᱞᱮᱠᱟ?
ᱦᱮᱸᱻ ᱟᱹᱰᱤ ᱢᱚᱸᱡᱽ ᱠᱟᱛᱷᱟᱢ ᱞᱟᱹᱭ ᱠᱮᱫᱟ ᱟᱨ ᱠᱟᱹᱴᱤᱡ ᱨᱮᱫᱚ ᱩᱱᱟᱹᱜ ᱚᱱᱮ ᱠᱚ ᱢᱮᱱᱟ ᱡᱟᱦᱟᱱᱟᱜ ᱜᱮ ᱟᱠ ᱵᱟᱠ ᱟᱢ ᱫᱚ ᱪᱮᱫ ᱜᱮ ᱵᱟᱢ ᱵᱟᱲᱟᱭᱟ ᱵᱟᱲᱟᱭᱟ ᱡᱚᱢ ᱛᱚ ᱡᱚᱢ ᱪᱮᱫ ᱞᱮᱠᱟ ᱠᱟᱛᱮ ᱵᱟᱝ ᱞᱟᱜᱟᱣ ᱠᱟᱛᱮ ᱵᱚᱞᱮ ᱟᱢ ᱫᱚ ᱟᱹᱣᱲᱤᱜ ᱜᱮ ᱡᱚᱢ ᱢᱮ ᱛᱚ ᱱᱚᱣᱟ ᱦᱚᱸ ᱦᱩᱭ ᱟᱠᱟᱱᱟ ᱡᱮ ᱟᱢ ᱡᱚᱠᱷᱚᱱ ᱟᱺᱠ ᱵᱟᱢ ᱡᱚᱢᱟ ᱛᱚ ᱞᱩᱴᱤ ᱦᱚᱸᱢ ᱜᱮᱫ ᱫᱟᱲᱮᱭᱟᱜᱼᱟ ᱟᱹᱰᱤ ᱞᱟᱥᱮᱨ-ᱞᱟᱥᱮᱨ ᱛᱟᱦᱮᱱᱟ ᱚᱱᱟ ᱫᱚ ᱢᱮᱱ ᱚᱱᱟ ᱫᱚ ᱛᱟᱦᱟ ᱛᱮᱫᱚ ᱟᱨ ᱚᱱᱟ ᱫᱮᱵᱤ ᱢᱮᱞᱟ ᱥᱚᱢᱚᱭ ᱫᱚ ᱟᱹᱰᱤ ᱡᱟᱹᱥᱛᱤ ᱟᱺᱠ ᱠᱚ ᱟᱹᱜᱩᱭᱮᱫ ᱠᱟᱱ ᱛᱟᱦᱮᱱᱟ᱾ ᱟᱨ ᱥᱮᱛᱟᱜ ᱨᱮᱠᱚ ᱡᱚᱢ ᱵᱟᱲᱟᱭᱟ ᱡᱚᱛᱚ ᱦᱚᱲ ᱜᱤᱫᱽᱨᱟᱹ ᱠᱚ ᱟᱢ ᱦᱚᱸ ᱡᱚᱢ ᱢᱮ ᱛᱚ ᱚᱱᱟ ᱟᱹᱰᱤ ᱢᱚᱸᱡᱽ ᱵᱩᱡᱷᱟᱹᱜ ᱠᱟᱱ ᱛᱟᱦᱮᱱᱟ ᱞᱟᱦᱟᱛᱮ ᱱᱚᱣᱟ ᱠᱟᱛᱷᱟᱧ ᱫᱤᱥᱟᱹᱭᱮᱫᱟ᱾ ᱟᱨ ᱱᱮᱛᱟᱨ ᱠᱟᱛᱮᱫ ᱢᱟ ᱮᱱᱮᱡ ᱡᱟᱹᱥᱛᱤ ᱟᱺᱠ ᱢᱟ ᱵᱟᱝ ᱮᱱᱦᱚ ᱠᱚ ᱟᱹᱜᱩᱭᱮᱫ ᱠᱟᱱ ᱜᱮᱭᱟ ᱦᱚᱲ ᱦᱚᱲᱛᱮ ᱟᱫᱚ ᱩᱱ ᱥᱚᱢᱚᱭ ᱱᱚᱣᱟᱧ ᱫᱤᱥᱟᱹᱭᱟ ᱡᱮ ᱟᱢ ᱟᱠ-ᱵᱟᱠ ᱡᱚᱢ ᱢᱮ ᱟᱢ ᱫᱚ ᱟᱨ ᱵᱟᱠᱷᱟᱡ ᱫᱚ ᱵᱟᱢ ᱯᱟᱲᱟᱜᱼᱟ᱾ ᱟᱨ ᱚᱱᱟ ᱦᱚᱸ ᱠᱟᱱᱟ ᱡᱮ ᱠᱟᱹᱴᱤᱡ-ᱠᱟ. ᱴᱤᱡ ᱮ ᱠᱚᱴᱨᱟᱹᱣᱢᱟ ᱢᱚᱸᱡᱽ ᱜᱮ ᱟᱨ ᱢᱟ ᱡᱚᱢ ᱢᱮ ᱟᱫᱚ ᱚᱱᱟ ᱫᱚ ᱚᱱᱟ ᱵᱚᱞᱮ ᱟᱠ- ᱵᱟᱠ ᱡᱚᱠᱷᱚᱱᱮᱢ ᱡᱚᱢᱟ ᱛᱚ ᱞᱩᱴᱤ ᱠᱚᱢ ᱜᱮᱫᱚᱜᱼᱟ᱾ ᱟᱫᱚ ᱚᱱᱟ ᱟᱹᱰᱤ ᱢᱩᱥᱠᱤᱞ ᱛᱟᱦᱮᱸᱠᱟᱱᱟ ᱟᱨ ᱩᱱ ᱥᱚᱢᱚᱭ ᱫᱚ ᱦᱟᱸᱜ ᱚᱱᱟ ᱟᱺᱠ ᱫᱚ ᱵᱚᱞᱮ ᱢᱮᱱ ᱠᱮᱭᱟ ᱢᱤᱫᱴᱮᱱ ᱴᱨᱟᱰᱤᱥᱚᱱᱟᱞ ᱥᱮ ᱪᱮᱫ ᱵᱚᱞᱮ ᱠᱚ ᱟᱹᱜᱩᱭᱮᱫ ᱠᱟᱱ ᱛᱟᱦᱮᱱ ᱜᱮᱭᱟ ᱫᱮᱵᱤ ᱢᱮᱞᱟ ᱨᱮᱫᱚ
ᱦᱩᱸ-ᱦᱩᱸ
ᱛᱚ ᱱᱚᱜᱼ ᱱᱚᱝᱠᱟ ᱦᱩᱭ ᱵᱟᱲᱟ ᱞᱮᱱᱟ᱾ ᱛᱚ ᱟᱨ ᱢᱮᱞᱟ ᱠᱚᱢ ᱪᱟᱞᱟᱜ ᱠᱷᱟᱱ ᱟᱨ ᱪᱮᱫ ᱠᱚ ᱚᱱᱠᱟᱱ ᱡᱤᱱᱤᱥ ᱢᱮᱱᱟᱜᱼᱟ ᱡᱮ ᱟᱹᱜᱩ ᱠᱟᱛᱮᱫ ᱟᱹᱰᱤ ᱨᱟᱹᱥᱠᱟᱹᱢ ᱵᱩᱡᱷᱟᱹᱣᱟ ᱚᱱᱟ ᱵᱟᱫ ᱠᱟᱹᱴᱤᱡ ᱢᱟᱨᱟᱝ ᱠᱟᱛᱷᱟ ᱠᱚ ᱟᱨᱦᱚᱸ ᱞᱟᱹᱭ ᱛᱟᱞᱟᱝ ᱢᱮ ᱥᱮ
ᱦᱩᱸ-ᱦᱩᱸ ᱦᱮᱸᱻ ᱡᱚᱠᱷᱚᱱ ᱢᱮᱞᱟᱢ ᱪᱟᱞᱟᱜᱼᱟ ᱚᱱᱠᱟᱱ ᱟᱭᱢᱟ ᱡᱤᱱᱤᱥ ᱚᱱᱠᱟ ᱧᱮᱞ ᱧᱟᱢᱚᱜᱼᱟ᱾ ᱚᱠᱟ ᱫᱚ ᱠᱤᱨᱤᱧ ᱥᱟᱱᱟ ᱢᱮᱭᱟ ᱠᱷᱟᱥᱠᱟ. ᱨ ᱛᱤᱨᱮ ᱠᱟᱹᱴᱤᱡ ᱜᱮᱢ ᱛᱟᱦᱮᱱᱟ ᱥᱮ ᱤᱧ ᱡᱚᱠᱷᱚᱱᱤᱧ ᱫᱤᱥᱟᱹᱭᱟ ᱠᱟᱹᱴᱤᱡ ᱜᱤᱧ ᱛᱟᱦᱮᱸ ᱠᱟᱱᱟ᱾ ᱩᱱ ᱡᱚᱠᱷᱚᱡ ᱫᱚ ᱡᱟᱸᱦᱟᱱᱟᱜ ᱜᱤᱧ ᱧᱮᱞᱟ ᱚᱱᱟᱜᱤᱧ ᱦᱟᱹᱨᱥᱟᱹᱭᱮᱫ ᱛᱟᱦᱮᱱᱟ ᱢᱟᱱᱮ ᱜᱟᱹᱰᱤ ᱧᱮᱞ ᱧᱟᱢ ᱠᱟᱛᱮ ᱫᱟ ᱢᱟᱱᱮ ᱠᱷᱤᱞᱳᱱᱟ ᱵᱟᱞᱟ ᱜᱟᱹᱰᱤ ᱜᱟᱛᱮᱜ ᱜᱟᱹᱰᱤ ᱟᱫᱚ ᱚᱱᱮ ᱚᱱᱟᱜᱮ ᱠᱷᱟᱹᱞᱤᱧ ᱢᱮᱱᱟ ᱠᱤᱨᱤᱧᱟᱹᱧ ᱯᱮ ᱤᱧᱫᱚ ᱱᱚᱣᱟᱜᱮ- ᱤᱧᱫᱚ ᱱᱚᱣᱟᱜᱮ ᱟᱨᱦᱚᱸ ᱚᱱᱟ ᱠᱚ ᱠᱤᱨᱤᱧᱤᱧᱟ ᱟᱨᱦᱚᱸ ᱫᱚᱥᱨᱟ ᱡᱤᱱᱤᱥᱤᱧ ᱧᱮᱞ ᱧᱟᱢᱟ ᱚᱱᱟ ᱦᱚᱸ ᱟᱨᱦᱚᱸ ᱠᱤᱨᱤᱧ ᱥᱟᱱᱟᱤᱧ ᱟᱨᱦᱚᱸᱧ ᱢᱮᱛᱟ ᱠᱚ ᱠᱤᱨᱤᱧᱤᱧᱟ ᱟᱫᱚ ᱠᱚ ᱮᱜᱮᱨᱤᱧᱟ ᱢᱚᱛᱞᱚᱵ ᱡᱚᱛᱚ ᱫᱚ ᱵᱟᱞᱮ ᱠᱤᱨᱤᱧ ᱫᱟᱲᱮᱣᱟᱢᱟ᱾ ᱚᱱᱠᱟ ᱠᱟᱛᱮᱫ ᱟᱨᱦᱚᱧ ᱫᱤᱥᱟᱹᱭᱟ ᱵᱮᱞᱩᱱ ᱵᱮᱞᱩᱱ ᱟᱨᱦᱚᱸ ᱟᱹᱰᱤ ᱡᱟᱹᱥᱛᱤᱧ ᱠᱩᱥᱤᱭᱟᱜ ᱠᱟᱱ ᱛᱟᱦᱮᱱᱟ ᱾ ᱚᱱᱟ ᱫᱚ ᱪᱮᱫ ᱢᱚᱛᱞᱚᱵᱽ ᱱᱮᱛᱟᱨᱤᱧ ᱫᱤᱥᱟᱹᱭ ᱮᱴᱟᱜ ᱟᱹᱰᱤ ᱦᱟᱜ ᱢᱚᱛᱞᱚᱵᱽ ᱤᱭᱟᱹ ᱧᱚᱜ ᱜᱮᱧ ᱟᱹᱭᱠᱟᱹᱣ-ᱟ ᱵᱚᱞᱮ ᱚᱱᱟ ᱵᱮᱭᱞᱩᱱ ᱨᱮ ᱪᱮᱫ ᱠᱩᱥᱤ ᱨᱮᱱᱟᱜ ᱥᱮ ᱨᱟᱹᱥᱠᱟᱹ ᱨᱮᱱᱟᱜ ᱡᱤᱱᱤᱥ ᱵᱩᱡᱷᱟᱹᱣ ᱜᱮ ᱵᱟᱝ ᱾ ᱟᱫᱚ ᱞᱟᱦᱟ ᱛᱮᱫᱚ ᱮᱱᱛᱮ ᱵᱮᱞᱩᱱ ᱴᱷᱚᱠᱚ ᱴᱷᱚᱠᱚ ᱵᱟᱞᱟ ᱚᱱᱟᱨᱮ ᱚᱱᱠᱟ ᱤᱭᱟᱹ ᱠᱚ ᱵᱷᱚᱨᱟᱣ ᱠᱟᱜᱼᱼ ᱛᱩᱲᱤ ᱦᱟᱸᱜ ᱚᱱᱮ ᱚᱱᱟ ᱠᱟᱡᱟᱠᱤᱧ ᱠᱩᱥᱤᱭᱟᱜ ᱠᱟᱱ ᱛᱟᱦᱮᱱᱟ ᱟᱨ ᱱᱮᱛᱟᱨ ᱫᱚ ᱯᱟᱥᱮᱫ ᱟᱹᱰᱤ ᱠᱚᱢ ᱱᱚᱝᱠᱟ ᱴᱷᱚᱠᱚ ᱴᱷᱚᱠᱚ ᱣᱟᱞᱟ ᱵᱮᱞᱩᱱ ᱠᱚᱼᱼ ᱟᱠᱷᱨᱤᱧ ᱫᱟ ᱞᱟᱦᱟ ᱛᱮᱫᱚ ᱠᱷᱟᱹᱞᱤ ᱴᱷᱚᱠᱚ ᱴᱷᱚᱠᱚ ᱵᱟᱞᱟ ᱵᱮᱞᱩᱱ ᱧᱟᱢ ᱢᱮ ᱾ ᱟᱨ ᱱᱚᱝᱠᱟ ᱩᱪᱩᱨ ᱵᱟᱲᱟᱭ ᱢᱮ ᱥᱮ ᱟᱸᱡᱚᱢ ᱵᱟᱲᱟᱭ ᱢᱮ ᱾ ᱛᱚ ᱟᱹᱰᱤ ᱱᱟᱯᱟᱭ ᱵᱩᱡᱷᱟᱹᱜ ᱠᱟᱱ ᱛᱟᱦᱮᱱᱟ ᱾ ᱛᱚᱵᱮ ᱟᱢ ᱡᱟᱦᱟᱱᱟᱜ ᱱᱚᱝᱠᱟ
ᱱᱚᱣᱟ ᱢᱮᱞᱟ ᱠᱚ ᱠᱷᱚᱱ ᱵᱮᱞᱩᱱ ᱠᱚᱢ ᱠᱤᱨᱤᱧ ᱵᱟᱲᱟ ᱟᱠᱟᱫᱟ, ᱥᱮ ᱵᱮᱞᱩᱱ ᱨᱮᱱᱟᱜ ᱡᱟᱦᱟᱱᱟᱜ ᱥᱚᱠ ᱢᱮᱱᱟᱜ ᱛᱟᱢᱟ ᱟᱢᱟᱜ? ᱪᱮ ᱞᱟᱦᱟᱛᱮ ᱛᱟᱦᱮᱸ ᱠᱟᱱ ᱛᱟᱢᱟ?
ᱚᱱᱠᱟ ᱦᱩᱭ ᱵᱟᱲᱟ ᱟᱠᱟᱱ ᱜᱮᱭᱟ ᱟᱨ ᱟᱞᱮ ᱥᱩᱨ ᱨᱮᱜᱮ ᱟᱹᱰᱤ ᱞᱟᱹᱴᱩ ᱞᱮᱠᱟ ᱢᱤᱫᱴᱮᱡ ᱢᱮᱞᱟ ᱢᱮᱱᱟᱜ ᱠᱟᱫᱟ ᱾ ᱟᱨ ᱚᱱᱟ ᱢᱮᱞᱟ ᱫᱚ ᱱᱚᱝᱠᱟ ᱠᱟᱱᱟ ᱡᱮ ᱚᱸᱰᱮ ᱫᱚ ᱡᱚᱛᱚᱣᱟᱜ ᱞᱮᱠᱟᱱ ᱞᱟᱹᱴᱩ ᱞᱟᱹᱴᱩ ᱡᱤᱱᱤᱥ ᱢᱮᱱᱟᱜ ᱠᱟᱫᱟ, ᱞᱟᱹᱴᱩ ᱞᱟᱹᱴᱩ ᱡᱤᱱᱤᱥ ᱠᱚ ᱟᱹᱜᱩᱭᱟ ᱾ ᱢᱮᱱᱠᱮᱭᱟᱢ ᱪᱟᱹᱨᱠᱷᱤ ᱥᱮ ᱫᱩᱲᱩᱵᱼᱟ ᱥᱮ ᱛᱤᱱᱟᱹᱜ ᱜᱟᱛᱮ ᱠᱚ ᱱᱟᱜ ᱢᱤᱫᱴᱮᱡ ᱢᱮᱱᱟᱜ ᱠᱟᱫᱟ ᱵᱨᱮᱠ ᱰᱟᱱᱥ ᱨᱮᱱᱟᱜ ᱦᱚᱸ ᱠᱚ ᱟᱹᱜᱩᱭᱟ ᱾ ᱟᱨ ᱛᱤᱱᱟᱹᱜ ᱚᱱᱟ ᱠᱟᱹᱴᱤᱡ ᱠᱟᱹᱴᱤᱡ ᱜᱤᱫᱽᱨᱟᱹ ᱱᱮᱛᱟᱨ ᱢᱟ ᱜᱳᱞ ᱛᱮᱠᱚ ᱜᱷᱮᱨᱟᱣ ᱟᱹᱪᱩᱨ ᱠᱟᱜ ᱠᱟᱱᱟ ᱾ ᱟᱨ ᱚᱸᱰᱮ ᱵᱚᱞᱚᱜ ᱢᱮ ᱟᱨ ᱜᱤᱫᱽᱨᱟ‌. ᱠᱚᱼᱼ ᱫᱚᱱ ᱵᱟᱲᱟᱭᱫᱟ ᱚᱱᱟ ᱠᱚᱦᱚᱸ ᱢᱮᱱᱟᱜᱼᱟ, ᱩᱱ ᱥᱚᱢᱚᱭ ᱫᱚ ᱟᱞᱮ ᱫᱤᱥᱚᱢ ᱤᱧ ᱫᱤᱥᱟᱹᱭ ᱫᱟ ᱩᱱ ᱥᱚᱢᱚᱭ ᱵᱟᱝ ᱛᱟᱦᱮᱸ ᱠᱟᱱᱟ ᱾ ᱟᱨ ᱛᱤᱨᱤᱧ ᱫᱤᱥᱟᱹ ᱫᱟ ᱢᱤᱫ ᱫᱚᱢ ᱢᱮᱞᱟᱧ ᱪᱟᱞᱟᱣ ᱞᱮᱱᱟ ᱟᱨ ᱩᱱ ᱥᱚᱢᱚᱭ ᱫᱚ ᱚᱱᱟᱼᱼ ᱮ ᱢᱤᱫᱴᱮᱡ ᱥᱟᱫᱚᱢ ᱨᱮ ᱫᱮᱡᱚᱜ ᱢᱮ ᱟᱨᱠᱩ ᱴᱷᱮᱞᱟᱣ ᱟᱹᱪᱩᱨ ᱚᱱᱮ ᱚᱱᱠᱟᱱᱟᱜ ᱜᱟᱛᱮ ᱟᱜ ᱛᱟᱦᱮᱸ ᱠᱟᱱᱟ ᱚᱱᱟ ᱫᱚ ᱟᱹᱰᱤ ᱡᱟᱹᱥᱛᱤ ᱜᱤᱧ ᱫᱮᱡᱚᱜ ᱠᱟᱱ ᱛᱟᱦᱮᱱᱟ ᱾ ᱟᱨ ᱚᱱᱟᱨᱮ ᱟᱹᱰᱤ ᱨᱟᱹᱥᱠᱟᱹ ᱵᱩᱡᱷᱟᱹᱜ ᱠᱟᱱ ᱛᱟᱦᱮᱱᱟ ᱡᱮ ᱟᱢ ᱠᱟᱹᱴᱤᱡ ᱨᱮᱫᱚ ᱡᱟᱦᱟᱱᱟᱜ ᱜᱮ ᱟᱹᱰᱤ ᱨᱟᱹᱥᱠᱟᱹ ᱾ ᱵᱚᱞᱮ ᱤᱧ ᱫᱚ ᱱᱚᱣᱟᱨᱤᱧ ᱫᱮᱡᱚᱜᱼᱟ ᱛᱚᱧ ᱫᱮᱡᱚᱜᱼᱟ ᱾ ᱚᱱᱟ ᱫᱚ ᱢᱤᱫᱴᱮᱱ ᱥᱟᱫᱚᱢ ᱨᱮ ᱫᱮᱡᱚᱜ ᱢᱮ ᱟᱨᱮ ᱴᱷᱮᱞᱟᱣ ᱟᱹᱪᱩᱨ ᱢᱮᱭᱟ ᱾ ᱟᱹᱰᱤ ᱢᱚᱡᱽ ᱵᱩᱡᱷᱟᱹᱜ ᱠᱟᱱ ᱛᱟᱦᱮᱱᱟ ᱚᱱᱮ ᱚᱱᱠᱟᱱ ᱥᱚᱢᱚᱭ ᱛᱟᱦᱮᱸ ᱠᱟᱱᱟ ᱾ ᱟᱨ ᱠᱟᱹᱴᱤᱡ ᱨᱮᱫᱚ ᱱᱚᱣᱟ ᱦᱩᱭ ᱞᱮᱱᱟ ᱡᱮ ᱤᱧ ᱚᱱᱟ ᱰᱤᱡᱚᱨ ᱠᱟᱴᱤᱱ ᱤᱧ ᱦᱟᱛᱟᱣ ᱪᱚᱼᱼ ᱪᱮᱫ ᱠᱚ ᱥᱟᱱᱟ ᱛᱚ ᱚᱱᱮ ᱚᱱᱠᱟ ᱱᱟᱜ ᱨᱟᱹᱥᱠᱟᱹ ᱾ ᱛᱚ ᱟᱢ ᱥᱮᱫ ᱠᱚᱜᱮ ᱞᱟᱹᱭ ᱢᱮ ᱵᱚᱞᱮ ᱟᱨ ᱪᱮᱫ ᱠᱚ ᱚᱱᱠᱟᱱᱟᱜ ᱡᱤᱱᱤᱥ ᱢᱮᱱᱟᱜ ᱠᱟᱫᱟ ᱡᱮ ᱟᱢ ᱨᱟᱹᱥᱠᱟᱹᱢ ᱟᱹᱭᱠᱟᱹᱣᱮᱫ ᱛᱟᱦᱮᱱᱟ ᱠᱟᱹᱴᱤᱡ ᱨᱮ ᱾ ᱛᱚ ᱢᱤᱫ ᱵᱟᱨ ᱠᱟᱛᱷᱟ ᱛᱮ ᱞᱟᱹᱭ ᱢᱮ ᱾
ᱦᱮᱸ ᱚᱠᱟ ᱚᱱᱮᱢ ᱞᱟᱹᱭ ᱠᱮᱫ ᱢᱤᱫᱴᱮᱱ ᱡᱤᱱᱤᱥ ᱚᱠᱟ ᱥᱟᱫᱚᱢ ᱨᱮᱱᱟᱜ ᱚᱱᱟ ᱪᱟᱹᱠᱨᱤ ᱞᱮᱠᱟ ᱚᱱᱟ ᱨᱮᱦᱚᱸ ᱤᱧ ᱦᱚᱸ ᱟᱹᱰᱤ ᱨᱟᱹᱥᱠᱟᱹᱧ ᱵᱩᱡᱷᱟᱹᱣᱮᱫ ᱛᱟᱦᱮᱦᱱᱟ ᱟᱫᱚ ᱨᱟᱹᱥᱠᱟᱹ ᱦᱚᱸ ᱨᱟᱹᱥᱠᱟᱹ ᱵᱚᱛᱚᱨ ᱦᱚᱸ ᱵᱚᱛᱼᱼ ᱵᱚᱛᱚᱨ ᱟᱫᱚ ᱚᱱᱠᱟ ᱜᱮ ᱢᱤᱫ ᱫᱷᱟᱢ ᱠᱟ ᱠᱚ ᱫᱮᱡ ᱚᱪᱚ ᱞᱤᱫᱤᱧᱟ ᱟᱫᱚ ᱡᱚᱠᱷᱚᱱᱤᱧ ᱫᱮᱡ ᱱᱟ ᱟᱨ ᱩᱥᱟᱹᱨᱟ ᱠᱩ ᱥᱯᱤᱰ ᱠᱚ ᱩᱪᱩᱹᱨ ᱠᱮᱫᱟ ᱟᱫᱚ ᱤᱧ ᱫᱚ ᱛᱷᱚᱲᱟ ᱜᱤᱧ ᱥᱮᱸᱜᱮᱫ ᱧᱚᱜ ᱮᱱᱟ, ᱥᱮᱸᱜᱮᱫ ᱮᱱᱛᱮ ᱟᱹᱰᱤ ᱵᱚᱛᱚᱨᱤᱧ ᱵᱩᱡᱷᱟᱹᱣ ᱠᱮᱫᱟ ᱾ ᱛᱟᱭᱚᱢᱛᱮ ᱟᱠᱵᱟᱠ ᱪᱟᱵᱟᱭᱱᱟᱹᱧ ᱤᱧᱫᱚ ᱯᱷᱮᱰᱤᱧ ᱯᱮ ᱯᱷᱮᱰᱤᱧ ᱯᱮᱼᱼ ᱟᱨ ᱚᱱᱮ ᱦᱚᱲᱜᱮ ᱵᱟᱠᱚ ᱟᱸᱡᱚᱢ ᱮᱴᱫᱟ ᱮᱱᱛᱮᱫ ᱾ ᱱᱚᱣᱟ ᱥᱯᱤᱠᱟᱨ ᱠᱚ ᱥᱟᱰᱮ ᱠᱟᱱ ᱛᱟᱦᱮᱱᱟ ᱥᱮ ᱢᱟᱭᱤᱠ ᱠᱚᱼᱼ